ᱦᱮᱸ ᱜᱚᱝᱠᱮ ᱡᱚᱦᱟᱨ ᱜᱮ᱾
ᱦᱳᱭ ᱜᱚᱝᱠᱮ ᱾ ᱜᱚᱝᱠᱮ ᱟᱯᱮ ᱥᱮᱫ ᱫᱚ ᱪᱮᱫ ᱦᱩᱭᱩᱜ ᱠᱟᱱ ᱛᱤᱦᱤᱧ ᱫᱚ?
ᱦᱮᱸ ᱜᱚᱝᱠᱮ ᱡᱚᱦᱟᱨ ᱜᱮ ᱟᱫᱚ ᱞᱟᱹᱭ ᱫᱟᱞᱤᱧ ᱥᱟᱜᱩᱱ ᱥᱟᱛᱟᱜ ᱜᱚᱝᱠᱮ ᱾
ᱦᱳᱭ ᱥᱟᱜᱩᱱ ᱥᱮᱛᱟᱜ ᱜᱚᱝᱠᱮ ᱥᱟᱜᱩᱱ ᱥᱮᱛᱟᱜ, ᱜᱚᱝᱠᱮ ᱛᱟᱞᱦᱮ ᱱᱟᱯᱟᱭ ᱵᱟᱲᱟ ᱜᱮ?
ᱦᱮᱸ ᱜᱚᱝᱠᱮ ᱱᱚᱣᱟ ᱮᱸ ᱱᱟᱯᱟᱭ ᱜᱮ ᱱᱤᱛᱳᱜ ᱫᱚ ᱢᱮᱱᱟᱜ ᱟᱠᱟᱫ ᱞᱮᱭᱟ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱾
ᱦᱳᱭ ᱦᱳᱭ ᱜᱚᱝᱠᱮ ᱛᱟᱞᱦᱮ ᱜᱷᱟᱨᱚᱸᱡᱽ ᱠᱚᱨᱮᱱ ᱠᱚᱫᱚ ᱱᱟᱯᱟᱭ ᱜᱮᱭᱟ ᱠᱚ?
ᱦᱳᱭ ᱜᱚᱝᱠᱮ ᱜᱷᱟᱨᱚᱸᱡᱽ ᱠᱚᱨᱮᱱ ᱫᱚ ᱱᱤᱛᱳᱜ ᱫᱚ ᱥᱟᱱᱟᱢ ᱦᱚᱲ ᱜᱮ ᱱᱟᱯᱟᱭ ᱜᱮ ᱢᱮᱱᱟᱜ ᱟᱠᱟᱫ ᱠᱚᱣᱟ, ᱥᱮ ᱱᱟᱯᱟᱭ ᱜᱮ ᱢᱮᱱᱟᱜ ᱟᱠᱟᱫ ᱞᱮᱭᱟ ᱾
ᱦᱳᱭ ᱦᱳᱭ ᱦᱳᱭ
ᱟᱫᱚ ᱜᱚᱝᱠᱮ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱦᱳᱭ ᱜᱚᱝᱠᱮ ᱟᱹᱞᱤᱧ ᱦᱚᱸ ᱞᱚᱞᱤᱧ ᱱᱟᱯᱟᱭ ᱜᱮ ᱢᱮᱱᱟᱜ ᱟᱠᱟᱫ ᱞᱤᱧᱟᱹ ᱱᱤᱛᱳᱜ ᱫᱚ ᱟᱨ ᱜᱷᱟᱨᱚᱸᱡᱽ ᱠᱚᱨᱮᱱ ᱦᱚᱸ ᱡᱷᱚᱛᱚ ᱱᱟᱯᱟᱭ ᱜᱮ ᱢᱮᱱᱟᱜ ᱟᱠᱟᱫ ᱠᱚᱣᱟ᱾
ᱦᱳᱭ ᱦᱳᱭ ᱦᱳᱭ ᱜᱚᱝᱠᱮ ᱮᱠᱫᱚᱢ᱾
ᱜᱚᱝᱠᱮ ᱛᱟᱦᱟᱞᱮ ᱛᱮᱦᱮᱧ ᱫᱚ ᱪᱮᱫ ᱞᱮᱠᱟ ᱟᱵᱚᱦᱟᱣᱟ ᱫᱚᱦᱚ ᱠᱟᱜᱟ ᱚᱱᱛᱮ ᱫᱚ?
ᱱᱚᱛᱮ ᱜᱚᱝᱠᱮ ᱟᱵᱚᱦᱟᱣᱟ ᱫᱚ ᱰᱩᱱᱰᱨᱩᱜ ᱠᱟᱜᱟᱭ ᱱᱚᱛᱮ ᱫᱚ ᱠᱟᱹᱴᱤᱡ ᱱᱟᱥᱮ ᱱᱟᱥᱮ ᱢᱟᱡᱷᱮ ᱢᱚᱡᱫᱷᱮ ᱫᱟᱜ ᱵᱟᱲᱟ ᱜᱚᱫ ᱮᱜᱟᱭ᱾
ᱦᱳᱭ, ᱦᱳᱭ, ᱦᱳᱭ᱾
ᱦᱳᱭ ᱜᱚᱝᱠᱮ ᱚᱱᱛᱮ ᱜᱮ?
ᱱᱚᱛᱮ ᱦᱚᱸ ᱜᱚᱝᱠᱮ ᱱᱚᱛᱮ ᱫᱚ ᱢᱟᱱᱮ ᱥᱤᱛᱩᱝ ᱦᱚᱸ ᱵᱟᱝ ᱞᱮᱠᱟ ᱟᱹᱭᱠᱟᱹᱜ ᱠᱟᱱᱟ, ᱰᱩᱸᱰᱨᱩᱜ ᱥᱮᱜ ᱦᱚᱸ ᱵᱟᱝ ᱞᱮᱠᱟ, ᱢᱟᱱᱮ ᱮᱴᱟᱜ ᱨᱚᱠᱚᱢ ᱜᱮ ᱫᱚᱦᱚ ᱠᱟᱫᱟ, ᱦᱚᱲᱢᱚ ᱠᱚ ᱞᱮᱴᱮᱜ ᱯᱮᱴᱮᱜ, ᱟᱹᱭᱠᱟᱹᱜ ᱠᱟᱱᱟ ᱜᱚᱝᱠᱮ ᱱᱚ ᱚᱱ ᱮᱢᱚᱱ ᱥᱚᱢᱚᱥᱥᱟᱢ ᱵᱩᱡᱟ
ᱟᱪᱪᱷᱟ ᱜᱚᱝᱠᱮ ᱥᱚᱢᱚᱥᱥᱟ ᱫᱚ ᱠᱟᱱ ᱜᱮᱭᱟ᱾
ᱦᱮᱸ ᱦᱮᱸ᱾
ᱟᱨ ᱜᱚᱝᱠᱮ ᱞᱟᱹᱭ ᱫᱟᱹᱧ ᱵᱮᱲᱟ ᱢᱟ ᱵᱮᱲᱟᱭᱮᱱᱟ, ᱥᱮ ᱟᱹᱰᱤ ᱜᱟᱱ ᱚᱠᱛᱚ ᱯᱚᱞᱚᱢ ᱤᱫᱤᱭᱮᱱᱟ, ᱛᱟᱦᱚᱞᱮ ᱜᱚᱝ ᱠᱮ ᱵᱟᱹᱥᱭᱟᱹᱢᱮᱱᱟ ᱵᱮᱱ ᱥᱮ ᱟᱹᱣᱨᱤ?
ᱦᱳᱭ ᱜᱚᱝᱠᱮ ᱦᱳᱭ ᱦᱳᱭ, ᱵᱟᱹᱥᱭᱟᱹᱢ ᱫᱩᱞᱤᱧ ᱵᱟᱹᱥᱭᱟᱹᱢᱮᱱ ᱜᱮᱭᱟ᱾ ᱟᱫᱚ ᱵᱟᱹᱥᱭᱟᱹᱢ ᱠᱟᱛᱮᱜ ᱜᱮ, ᱠᱟᱹᱴᱤᱡ ᱫᱩᱲᱩᱵ ᱡᱤᱨᱟᱹᱣ ᱵᱟᱲᱟ ᱠᱟᱛᱮᱜ ᱜᱮ, ᱱᱚᱜ-ᱚᱭ ᱟᱵᱮᱱ ᱥᱟᱛᱮ ᱠᱟᱹᱴᱤᱡ ᱞᱤᱧ ᱨᱚᱯᱚᱲ ᱠᱟᱱᱟ᱾
ᱦᱩᱸ ᱦᱩᱸ᱾
ᱦᱩᱸ ᱦᱩᱸ, ᱨᱚᱯᱚᱲ ᱛᱚ ᱦᱳᱭᱳᱜ ᱜᱮᱭᱟ ᱱᱚᱣᱟ ᱟᱵᱚᱨᱮᱱ? ᱜᱚᱝᱠᱮ ᱛᱟᱠᱚ ᱡᱟᱦᱟᱸ ᱠᱷᱟᱴᱚ ᱢᱟᱪᱷᱟ ᱠᱩᱠᱢᱩ ᱢᱟᱱᱮ ᱚᱠᱛᱚ ᱠᱚ ᱮᱢ ᱟᱠᱟᱫ ᱵᱚᱱᱟ᱾ ᱚᱱᱟ ᱠᱚᱛᱮ ᱜᱮ, ᱢᱚᱸᱡᱽ ᱢᱚᱸᱡᱽᱟᱜ ᱨᱚᱯᱚᱲ ᱜᱚᱫᱚᱜ ᱦᱳᱭᱳᱜᱼᱟ᱾
ᱦᱳᱭ ᱦᱳᱭ ᱮᱠᱫᱚᱢ ᱮᱠᱫᱚᱢ᱾
ᱦᱳᱭ ᱜᱚᱝᱠᱮ ᱱᱚᱜ-ᱚᱭ, ᱟᱥᱟᱲ ᱟᱥᱟᱲ ᱵᱚᱸᱜᱟ ᱛᱟᱵ ᱱᱟ ᱦᱮᱸ᱾
ᱦᱮᱸ᱾
ᱦᱮᱸ ᱟᱫᱚ ᱟᱥᱟᱲ ᱵᱚᱸᱜᱟ ᱛᱟᱵ ᱮᱱᱠᱟᱡ ᱜᱚᱝᱠᱮ, ᱨᱚᱦᱚᱭ ᱠᱚᱫᱚ ᱵᱮᱱ ᱪᱩᱠᱟᱹᱣ ᱵᱟᱲᱟ ᱠᱮᱫᱼᱟ?
ᱦᱮᱸ ᱜᱚᱝᱠᱮ ᱨᱚᱦᱚᱭ ᱨᱚᱦᱚᱭ ᱫᱚᱞᱤᱧ ᱪᱩᱠᱟᱹᱣ ᱵᱟᱲᱟ ᱠᱟᱫ ᱜᱮᱭᱟ᱾
ᱦᱳᱭ ᱦᱚᱸ᱾
ᱟᱫᱚ ᱜᱚᱝᱠᱟᱮ ᱟᱵᱮᱱ ᱜᱮᱵᱮᱱ ᱨᱚᱦᱚᱭ ᱠᱚᱫᱚ, ᱛᱤᱱᱟᱹᱜ ᱥᱟᱺᱜᱤᱧ ᱠᱮ-ᱟ ᱵᱮᱱ?
ᱦᱳᱭ ᱜᱚᱢᱠᱮ ᱟᱹᱞᱤᱧ ᱦᱚᱞᱤᱧ ᱪᱤᱠᱟᱹᱣ ᱵᱟᱲᱟ ᱠᱟᱫ ᱜᱮᱭᱟ ᱨᱚᱦᱚᱭ ᱠᱚᱫᱚ᱾ ᱟᱨ ᱜᱚᱝᱠᱮ ᱟᱵᱮᱱ ᱫᱚᱵᱮᱱ, ᱡᱚᱢ ᱵᱟᱲᱟ ᱠᱮᱜᱼᱟ ᱥᱮ ᱵᱟᱝ?
ᱦᱮᱸ ᱜᱚᱝᱠᱮ ᱟᱹᱞᱤᱧ ᱫᱚᱞᱤᱧ ᱡᱚᱢ ᱠᱮᱫᱼᱟ, ᱟᱹᱰᱤ ᱜᱟᱱ ᱵᱮᱲᱟᱣ ᱠᱟᱱᱟ ᱛᱚ᱾
ᱦᱳᱭ-ᱦᱳᱭ-ᱦᱳᱭ, ᱜᱚᱢᱠᱮ ᱛᱟᱦᱚᱞᱮ ᱪᱮᱫ ᱵᱮᱱ ᱩᱛᱩ ᱞᱮᱫᱼᱟ ᱛᱮᱦᱮᱧ ᱫᱚ?
ᱛᱮᱦᱮᱧ ᱫᱚ ᱜᱚᱝᱠᱮ? ᱚᱱᱮ ᱡᱟᱦᱟᱸ ᱠᱟᱴᱠᱚᱢ ᱡᱟᱦᱟᱸ, ᱜᱚᱴᱟ ᱜᱚᱴᱟ ᱠᱟᱹᱴᱤᱡ ᱞᱤᱧ ᱢᱟᱱᱮ ᱰᱟᱝᱨᱤ ᱡᱤᱞ ᱞᱮᱠᱟᱞᱤᱧ ᱤᱭᱟᱹᱳ ᱠᱟᱫ ᱠᱚᱣᱟ᱾
ᱦᱳᱭ-ᱦᱳᱭ ᱥᱩᱫᱷᱩ ᱚᱱᱟ ᱠᱟᱴᱟ ᱛᱮᱜ ᱵᱮᱱ, ᱚᱪᱚᱜ ᱠᱟᱜ ᱛᱟᱠᱚᱣᱟ ᱠᱟᱴᱠᱚᱢ ᱥᱮ ᱪᱮᱫ?
ᱦᱳᱭ ᱦᱳᱭ ᱢᱟᱱᱮ ᱠᱟᱜ ᱪᱮᱛᱟᱱ ᱠᱚᱛᱮᱫ ᱞᱤᱧ ᱚᱪᱚᱜ ᱟᱠᱟᱫ ᱛᱟᱠᱚᱣᱟ, ᱟᱨ ᱜᱚᱴᱟ ᱜᱚᱴᱟ ᱞᱤᱧ ᱛᱤᱠᱤ ᱠᱟᱫ ᱠᱚᱣᱟ᱾ ᱠᱚ ᱢᱟᱱᱮ ᱤᱭᱟᱹ ᱵᱷᱟᱹᱡᱤ ᱠᱟᱫ ᱠᱚᱣᱟ᱾
ᱦᱳᱭ ᱦᱳᱭ
ᱯᱮᱥᱟᱨ ᱠᱩᱠᱟᱨ ᱨᱮ᱾ ᱰᱟᱝᱨᱤ ᱦᱳᱭ ᱦᱳᱭ ᱰᱟᱹᱝᱨᱤ ᱡᱤᱞ ᱞᱮᱠᱟ ᱜᱮ, ᱚᱝᱠᱟ ᱨᱚᱪᱚᱜ ᱨᱚᱪᱚᱜ ᱞᱤᱧ ᱛᱚᱜᱚᱡ ᱮᱫᱟ᱾
ᱦᱩᱸ ᱦᱩᱸ᱾
ᱪᱮᱦᱨᱟ᱾
ᱜᱚᱢᱠᱮ ᱛᱟᱦᱚᱞᱮ ᱦᱟᱱᱠᱩ ᱞᱟᱹᱴᱩ ᱞᱟᱹᱴᱩ ᱜᱮᱭᱟ ᱠᱚ ᱵᱟᱝ?
ᱦᱳᱭ ᱜᱚᱝᱠᱮ ᱫᱚᱢᱮ ᱫᱚ ᱵᱟᱠᱚ ᱞᱟᱹᱴᱩᱼᱟ, ᱫᱚᱢᱮ ᱞᱟᱹᱴᱩ ᱠᱷᱟᱱ ᱫᱚ ᱜᱚᱴᱟ ᱜᱚᱴᱟ ᱞᱮᱧ ᱡᱚᱢ ᱠᱚᱣᱟ ᱠᱤ᱾
ᱦᱜ ᱚᱭ᱾
ᱫᱚᱢᱮ ᱫᱚ ᱵᱟᱠᱚ ᱞᱟᱹᱴᱩᱣᱟ ᱦᱩᱰᱤᱧ ᱧᱚᱜ ᱜᱮᱭᱟ ᱠᱚ ᱢᱟᱱᱮ ᱰᱟᱝᱨᱤ ᱡᱤᱞ ᱞᱮᱠᱟᱠᱟ ᱵᱟᱵᱚᱱ ᱯᱤᱥᱟ ᱚᱱᱮ
ᱚ ᱦᱳᱭ ᱦᱳᱭ ᱦᱳᱭ
ᱚᱱᱟᱛᱮ ᱟᱫᱚ ᱵᱟᱹᱞᱤᱧ ᱤᱭᱟᱹ ᱟᱠᱟᱫ ᱠᱚᱣᱟ ᱟᱫᱚ ᱞᱟᱹᱭ ᱫᱟᱞᱤᱧ ᱜᱚᱴᱟ ᱜᱚᱴᱟ ᱜᱮ ᱡᱚᱢ ᱠᱚ ᱦᱩᱭᱩᱜᱼᱟ᱾
ᱦᱳᱭ ᱦᱳ ᱪᱮᱫ ᱫᱚᱵᱮᱱ ᱟᱨ ᱵᱮᱱ ᱠᱟᱹᱴᱤᱡ ᱵᱟᱲᱟ ᱠᱚᱣᱟ ᱩᱱᱠᱩ ᱦᱚᱸ ᱮᱢᱚᱱ ᱥᱩᱫᱩ ᱞᱟᱡ ᱛᱮᱫ ᱛᱮ ᱞᱟᱡ ᱦᱚᱸ ᱛᱟᱦᱮᱱ ᱛᱟᱠᱚ ᱪᱚᱝ ᱵᱟᱝ ᱪᱚᱝ ᱜᱚᱢᱠᱮ ᱟᱹᱞᱤᱧ ᱫᱚ ᱵᱩᱡᱽ ᱵᱟᱹᱞᱤᱧ ᱵᱩᱡᱽ ᱫᱟᱲᱮᱭᱟᱜᱼᱟ᱾
ᱛᱟᱦᱮᱱ ᱛᱟᱠᱚ ᱜᱮᱭᱟ ᱜᱚᱝᱠᱮ ᱞᱟᱡ ᱛᱮᱫ ᱫᱚ᱾
ᱦᱮᱸ ᱵᱮᱥᱤᱨ ᱵᱷᱟᱜᱽ ᱫᱚ ᱡᱟᱝ ᱜᱤᱧ ᱧᱮᱞ ᱛᱟᱠᱚᱣᱟ᱾
ᱡᱟᱝ ᱫᱚ ᱦᱮᱸ ᱜᱚᱝᱠᱮ ᱟᱫᱚ ᱩᱱᱠᱩᱣᱟᱜ ᱫᱚ ᱠᱚᱢ ᱛᱟᱦᱮᱱ ᱛᱟᱠᱚᱣᱟ ᱦᱩᱰᱤᱧ ᱧᱚᱜ ᱛᱟᱦᱮᱱ ᱛᱟᱠᱚᱣᱟ ᱵᱟᱠᱷᱟᱱ ᱡᱟᱦᱟᱸᱭ ᱡᱤᱣᱤ ᱢᱮᱱᱟᱜ ᱛᱮ ᱡᱟᱦᱟᱸᱭᱟᱜ ᱡᱤᱣᱤ ᱢᱮᱱᱟᱜᱼᱟ ᱟᱵᱚᱣᱟᱜ ᱡᱟᱦᱟᱸ ᱢᱮᱱᱟᱜᱼᱟ ᱩᱱᱠᱩᱣᱟᱜ ᱦᱚᱸ ᱚᱱᱟ ᱢᱮᱱᱟᱜ ᱛᱟᱠᱚᱣᱟ᱾
ᱦᱳᱭ ᱦᱳᱭ ᱢᱟᱱᱮ ᱦᱚᱯᱚᱱ ᱧᱚᱜ ᱡᱟᱭᱜᱟ ᱨᱮ ᱩᱱᱠᱩ ᱫᱚ ᱮᱸᱴᱠᱮᱴᱚᱬᱮ ᱵᱟᱝ ᱠᱟᱛᱮᱜ ᱚᱸᱰᱮ ᱜᱮ ᱪᱟᱸᱫᱚ ᱵᱚᱸᱜᱟ ᱤᱱᱟᱹ ᱦᱚᱯᱚᱱ ᱦᱚᱯᱚᱱ ᱡᱟᱭᱜᱟ ᱨᱮ ᱪᱟᱯᱟᱫ ᱟᱠᱟᱫ ᱠᱚᱣᱟ ᱵᱟᱝ ᱟᱥᱮ᱾
ᱦᱳᱭ ᱦᱳᱭ ᱦᱳᱭ ᱜᱚᱢᱠᱮ ᱮᱠᱫᱚᱢ ᱮᱠᱫᱚᱢ
ᱦᱮᱸ
ᱟᱫᱚ ᱜᱚᱝᱠᱮ ᱱᱚᱜᱼᱚᱭ ᱡᱮ ᱩ ᱩᱸ ᱟᱥᱟᱲ ᱥᱟᱨᱟᱵᱚᱱ ᱱᱮᱛᱟᱨ ᱫᱚ ᱟᱯᱮ ᱥᱮᱫ ᱫᱚ ᱵᱟᱯᱞᱟ ᱠᱚᱫᱚ ᱦᱩᱭ ᱵᱟᱲᱟᱜ ᱠᱟᱱᱟ ᱥᱮ ᱵᱟᱝ?
ᱦᱳᱭ ᱜᱚᱝᱠᱮ ᱚᱱᱟᱜᱮ ᱟᱹᱞᱤᱧ ᱦᱚᱸᱞᱤᱧ ᱞᱤᱧ ᱢᱮᱱᱮᱫ ᱛᱟᱦᱮᱱᱟ ᱚᱱᱟᱜᱮ ᱜᱚᱝᱠᱮ ᱦᱩᱭᱱᱟ ᱟᱥᱟᱲ ᱵᱚᱸᱜᱟ ᱫᱚᱢᱮ ᱥᱚᱨᱟᱵᱚᱱ ᱵᱚᱸᱜᱟ ᱫᱚ ᱟᱹᱣᱨᱤᱭᱟᱜ-ᱟ ᱦᱟᱸᱜ᱾ ᱟᱥᱟᱲ ᱵᱚᱸᱜᱟ ᱟᱥᱟᱲ ᱨᱮᱱᱟᱜ ᱢᱩᱪᱟᱹᱫ ᱦᱟᱹᱨᱤᱡ ᱦᱩᱭᱱᱟ ᱜᱚᱝᱠᱮ ᱫᱟᱜ ᱡᱟᱹᱯᱩᱫ ᱟᱹᱰᱤ ᱨᱟᱹᱥᱠᱟᱹ ᱜᱮ ᱵᱩᱡᱟ ᱡᱟᱦᱟᱸ ᱞᱮᱠᱟ ᱮᱱᱮᱡ ᱟᱠᱷᱲᱟ ᱨᱮ ᱢᱤᱫ ᱫᱟᱜ ᱯᱩᱸᱡᱤ ᱠᱚᱜ ᱨᱮᱦᱚᱸ ᱜᱚᱱᱴᱷᱮ ᱢᱟᱱᱮ ᱠᱟᱴᱟ ᱵᱟᱝ ᱞᱟᱲᱟᱜ ᱨᱮᱦᱚᱸ ᱮᱢᱚᱱ ᱦᱚᱲ ᱠᱚ ᱨᱟᱹᱥᱠᱟᱹᱭᱮᱫᱟ ᱥᱮ ᱟᱹᱞᱤᱧ ᱢᱚᱱᱮ ᱛᱮᱞᱤᱧ ᱢᱮᱱᱟ᱾ ᱢᱟᱹᱱᱢᱤ ᱮᱠᱷᱱᱳ ᱱᱩᱱᱟᱹᱜ ᱜᱟᱱ ᱨᱟᱹᱥᱠᱟᱹ ᱡᱤᱣᱤ ᱨᱮ ᱢᱮᱱᱟᱜ ᱛᱟᱵᱚᱱ ᱜᱮᱭᱟ ᱢᱮᱱᱛᱮ᱾
ᱟᱫᱚ ᱜᱚᱢᱠᱮ ᱟᱹᱞᱤᱧ ᱫᱚᱞᱤᱧ ᱞᱟᱹᱭᱮᱫᱼᱟ ᱡᱮ ᱟᱹᱵᱤᱱ ᱫᱚᱵᱤᱱ ᱨᱟᱹᱥᱠᱟᱹ ᱞᱮᱫᱼᱟ ᱥᱮ ᱵᱟᱝ?
ᱦᱳᱭ ᱜᱚᱝᱠᱮ ᱟᱹᱞᱤᱧ ᱦᱚᱸᱞᱤᱧ ᱞᱮᱫ ᱜᱮᱭᱟ ᱟᱫᱚ ᱟᱹᱞᱤᱧᱟᱜ ᱛᱚ ᱢᱟᱱᱮ ᱵᱷᱩᱞ ᱫᱷᱩᱛᱤ ᱠᱟᱛᱮᱫ ᱞᱤᱧ ᱪᱟᱞᱟᱣ ᱟᱠᱟᱱ ᱛᱟᱦᱮᱱᱟ ᱟᱫᱚ ᱫᱷᱩᱛᱤ ᱫᱚ ᱫᱚᱢᱮ ᱞᱤᱧ ᱞᱚᱥᱚᱫ ᱠᱮᱫᱮᱜᱼᱟ᱾
ᱦᱳᱭ ᱦᱳᱭ ᱦᱳᱭ
ᱟᱫᱚ ᱚᱱᱮ ᱟᱫᱚ ᱚᱱᱮ ᱚᱱᱠᱟᱛᱮᱜᱮ ᱟᱨᱚ ᱪᱟᱬᱢᱟᱬᱮ ᱢᱤᱫ ᱜᱷᱟᱲᱤᱡ ᱞᱤᱧ ᱨᱟᱹᱥᱠᱟᱹ ᱠᱮᱜᱼᱟ ᱢᱚᱴᱟ ᱢᱩᱴᱤ ᱵᱟᱨᱚᱴᱟ ᱮᱠᱴᱟ ᱦᱟᱨᱤᱡ ᱛᱟᱯᱚᱨᱮ ᱦᱮᱡ ᱛᱟᱨᱚ ᱞᱤᱧ ᱤᱭᱟᱹ ᱵᱟᱲᱟᱭᱮᱱᱟ ᱯᱟᱞᱴᱟᱣ ᱵᱟᱲᱟ ᱠᱟᱛᱮ ᱟᱨᱚ ᱞᱤᱧ ᱪᱟᱞᱟᱣᱮᱱᱟ᱾ ᱩᱱ ᱫᱚ ᱜᱚᱢᱠᱮ ᱫᱟᱣ ᱜᱮ ᱵᱟᱹᱞᱤᱧ ᱧᱟᱢ ᱞᱮᱫᱟ ᱯᱚᱨᱮ ᱛᱮᱫᱚ᱾
ᱚᱻ ᱛᱟᱦᱚᱞᱮ ᱜᱚᱢᱠᱮ ᱥᱮᱨᱮᱧ ᱵᱟᱲᱟ ᱞᱮᱫᱼᱟ ᱥᱮ ᱵᱟᱝ?
ᱜᱚᱝᱠᱮ ᱥᱮᱨᱮᱧ ᱫᱚ ᱵᱟ ᱟᱹᱞᱤᱧ ᱫᱚ ᱴᱟᱢᱟᱠ ᱞᱤᱧ ᱜᱚᱜ ᱞᱮᱜ-ᱟ᱾
ᱚ ᱢᱟᱱᱮ ᱥᱮᱨᱮᱧ ᱫᱚ ᱵᱟᱰᱟᱭ ᱟᱵᱤᱱ ᱥᱮ ᱵᱟᱝ ᱛᱟᱦᱞᱮ ᱜᱚᱢᱠᱮ?
ᱚᱱᱠᱟ ᱴᱩᱠ ᱴᱟᱠ ᱫᱚᱞᱤᱧ ᱵᱟᱲᱟᱭ ᱜᱮᱭᱟ ᱟᱫᱚ ᱢᱚᱡᱽ ᱪᱮᱦᱨᱟ ᱫᱚ ᱵᱟᱹᱞᱤᱧ ᱵᱟᱲᱟᱭᱟ ᱜᱚᱢᱠᱮ ᱟᱹᱞᱤᱧ ᱫᱚ᱾
ᱦᱳᱭ ᱜᱚᱢᱠᱮ ᱛᱟᱦᱚᱞᱮ ᱢᱤᱫᱴᱮᱱ ᱥᱮᱨᱮᱧ ᱟᱸᱡᱚᱢᱟᱞᱤᱧ ᱵᱮᱱ᱾
ᱜᱚᱝᱠᱮ ᱟᱹᱞᱤᱧ ᱫᱚᱻ ᱟᱹᱵᱤᱱ ᱜᱮ ᱥᱮᱨᱮᱧ ᱵᱮᱱ ᱟᱹᱞᱤᱧ ᱫᱚ ᱫᱚᱢᱮ ᱪᱮᱦᱨᱟ ᱫᱚ ᱵᱟᱹᱞᱤᱧ ᱵᱟᱲᱟᱭᱟ᱾
ᱟᱫᱚ ᱜᱚᱢᱠᱮ ᱡᱟᱦᱟᱸ ᱞᱮᱠᱟ ᱜᱮ ᱜᱟᱱᱚᱜ-ᱟ ᱚᱱᱠᱟᱜᱮ ᱢᱟᱥᱮ᱾
ᱟᱹᱞᱤᱧ ᱫᱚ ᱵᱟᱝᱞᱤᱧ ᱫᱟᱲᱮᱭᱟᱜᱼᱟ ᱩᱱᱟᱹ ᱪᱮᱦᱨᱟ ᱫᱚ ᱥᱮᱨᱮᱧ ᱠᱚᱫᱚ ᱢᱟᱱᱮ ᱵᱟᱝ ᱞᱮᱠᱟᱜᱮ᱾
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱟᱹᱞᱤᱧᱟᱜ ᱜᱮᱞᱤᱧ ᱞᱟᱹᱭ ᱟᱵᱮᱱ ᱠᱟᱱᱟ ᱦᱮᱸ ᱥᱮ᱾
ᱦᱳᱭ ᱢᱟᱱᱮ ᱜᱚᱢᱠᱮ ᱛᱟᱦᱞᱮ ᱚᱱᱟ ᱞᱟᱦᱟᱨᱮ ᱠᱟᱹᱴᱤᱡ ᱞᱤᱧ ᱠᱩᱠᱞᱤᱧ ᱫᱚᱦᱚᱭᱮᱫᱼᱟ᱾
ᱦᱳᱭ ᱦᱳᱭ ᱦᱳᱭ
ᱛᱟᱦᱞᱮ ᱜᱚᱝᱠᱮ ᱟᱯᱮ ᱥᱮᱫ ᱫᱚ ᱛᱟᱦᱚᱞᱮ ᱦᱩᱭ ᱵᱟᱲᱟᱭᱱᱟ ᱥᱮ ᱵᱟᱯᱞᱟ ᱟᱲᱟᱜ ᱠᱚᱫᱚ?
ᱦᱳᱭ ᱜᱚᱢᱠᱮ ᱦᱚᱞᱟ ᱾ ᱟᱫᱚ ᱚᱱᱟᱱᱟᱜ ᱜᱟᱞᱢᱟᱨᱟᱣ ᱠᱟ. ᱴᱤᱡᱞᱤᱧ ᱞᱟᱹᱭ ᱟᱹᱵᱤᱱ ᱞᱟᱹᱜᱤᱫ᱾ ᱪᱮᱫ ᱞᱮᱠᱟ ᱠᱟᱛᱮᱫ ᱦᱩᱭ ᱠᱟᱱᱟ᱾
ᱦᱳᱭ ᱜᱚᱢᱠᱮ ᱢᱟ ᱛᱟ ᱦᱚᱞᱮ ᱠᱟᱴᱤᱡ
ᱟᱫᱚ ᱛᱟᱦᱚᱞᱮ ᱪᱟᱞᱟᱣ ᱠᱟᱱᱟᱞᱮ ᱜᱚᱝᱠᱮ ᱢᱟᱱᱮ ᱟᱵᱤᱱ ᱞᱮᱠᱟ ᱜᱮ ᱟᱹᱰᱤ ᱧᱤᱫᱟᱹᱜᱮ ᱵᱟᱹᱨᱭᱟᱹᱛᱚᱜ ᱞᱮ ᱩᱰᱩᱠ ᱟᱠᱟᱱᱟ᱾ ᱦᱟᱱᱟᱜ ᱱᱩᱭ ᱥᱟᱣ ᱪᱟᱞᱟᱣ ᱠᱟᱛᱮ ᱢᱟ ᱟᱫᱚ᱾ ᱥᱩᱭ ᱡᱚᱢ ᱦᱚᱪᱚ ᱠᱮᱫ ᱞᱮᱭᱟ ᱠᱚ ᱦᱳᱭ ᱥᱮ ᱥᱟᱛ ᱟᱨ ᱟᱨ ᱪᱤᱞᱤ ᱦᱚᱸ ᱵᱟᱹᱱᱩᱜ ᱠᱚᱣᱟ ᱢᱟᱱᱮ᱾ ᱯᱮᱲᱟ ᱯᱟᱹᱲᱦᱟᱹᱜ ᱡᱚᱛᱚ ᱠᱚ ᱡᱟᱹᱯᱤᱫ ᱟᱠᱟᱫᱼᱟ ᱟᱨ ᱟᱹᱛᱩᱳ ᱦᱚᱲ ᱦᱚᱸ ᱢᱟᱱᱮ ᱡᱟᱦᱟᱸᱭ ᱰᱟᱺᱜᱩᱣᱟᱹ ᱠᱩᱲᱤ ᱰᱟᱺᱜᱩᱣᱟᱹ ᱠᱚᱲᱟ᱾ ᱛᱮ ᱟᱨ ᱦᱚᱸ ᱟᱭᱩ ᱵᱟᱵᱟ ᱛᱠᱚ ᱡᱮ ᱛᱚᱜᱚ ᱵᱚᱞᱚ ᱵᱟᱭᱮ ᱠᱟᱱᱟ ᱟᱹᱰᱤ ᱧᱤᱫᱟᱹ ᱞᱮ ᱪᱟᱞᱟᱜ ᱠᱟᱱᱟ ᱥᱮ ᱜᱚᱢᱠᱮ
ᱛᱮᱦᱮᱧ ᱫᱚ ᱛᱟᱲ ᱧᱮᱞ ᱵᱟᱵᱩᱱ ᱪᱟᱞᱟᱜ-ᱟ᱾
ᱟᱫᱚ ᱜᱚᱝᱠᱮ ᱥᱟᱹᱛ ᱜᱮ ᱵᱟᱝ ᱦᱩᱭᱩᱜ ᱠᱟᱱ ᱛᱟᱞᱮᱭᱟ ᱟᱞᱮᱭᱟᱜ ᱱᱚᱰᱮ ᱠᱷᱟᱸᱰᱟ ᱫᱟᱜ ᱠᱚᱜᱮ ᱟᱹᱨᱤᱭ ᱛᱟᱞᱮ ᱟᱫᱚ ᱚᱱᱟ ᱠᱷᱟᱹᱛᱤᱨᱼᱼ ᱠᱟᱹᱴᱤᱡ ᱞᱮ ᱫᱮᱨᱤ ᱜᱚᱫ ᱠᱟᱱᱟ ᱦᱥᱮ ᱟᱨ ᱨᱟᱥᱛᱟ ᱱᱚᱣᱟ ᱠᱟᱹᱴᱤᱡ ᱠᱷᱟᱨᱟᱯ ᱜᱮᱛᱟ ᱠᱚᱣᱟ ᱟᱫᱚ ᱟᱨᱦᱚᱸ ᱵᱟᱥ ᱛᱮᱞᱮ ᱪᱟᱞᱟᱜ ᱠᱟᱱᱟ ᱥᱮ ᱜᱚᱝᱠᱮ ᱟᱥᱛᱮ ᱟᱥᱛᱮ ᱟᱨ ᱵᱟᱠᱷᱟᱱᱼᱼ ᱵᱟᱥ ᱠᱚ ᱚᱠᱟ ᱠᱚᱨᱮ ᱦᱟᱸᱜ ᱥᱚᱵᱚᱫ ᱜᱚᱫᱚᱜᱼᱟ ᱦᱟᱸᱜ ᱟᱫᱚ᱾ ᱡᱚᱛᱚᱞ ᱞᱮ ᱪᱟᱵᱟᱜᱼᱟ ᱵᱟᱹᱨᱭᱟᱹᱛᱚᱜ ᱡᱟᱞᱟ ᱨᱮᱭ᱾
ᱦᱳᱭ ᱦᱳᱭ
ᱛᱟᱦᱞᱮ ᱪᱟᱞᱟᱜ ᱵᱮᱱ ᱟᱠᱚᱭ ᱦᱚᱸ ᱵᱟᱞᱮ ᱧᱟᱢ ᱠᱮᱫ ᱠᱚᱣᱟ ᱟᱹᱰᱤ ᱫᱩᱠ ᱡᱚᱢ ᱧᱩᱩ ᱠᱟᱛᱮᱫ ᱟᱨ ᱦᱚᱸ ᱯᱟᱥ ᱨᱮᱜᱮᱞᱮ ᱡᱟᱹᱯᱤᱫ ᱠᱮᱫᱟ᱾
ᱦᱳᱭ ᱦᱳᱭ
ᱦᱚᱭ ᱡᱟᱦᱟᱸᱭ ᱠᱚ ᱵᱩᱨᱩ ᱥᱩᱨ ᱠᱚᱠᱚ ᱛᱟᱦᱮᱸ ᱠᱟᱱ ᱩᱱᱠᱩ ᱠᱟᱹᱢᱤ ᱠᱚᱫᱚ ᱠᱚ ᱯᱟᱨᱚᱢ ᱠᱮᱫ ᱛᱟᱞᱮᱭᱟ ᱟᱫᱚ ᱛᱟᱜ ᱮᱱ ᱠᱷᱟᱱ ᱜᱚᱝᱠᱮ ᱟᱹᱰᱤ ᱟᱭᱢᱟ ᱟᱭᱢᱟ ᱠᱩᱲᱤ ᱠᱚᱲᱟ ᱠᱚ ᱫᱟᱲ ᱨᱮ ᱨᱚᱦᱮ ᱦᱮᱡ ᱮᱢᱟᱱ ᱮᱢᱟᱱ ᱵᱟᱵᱩ ᱵᱟᱦᱩ ᱛᱟᱠᱚ ᱟᱨ ᱦᱚᱸ ᱟᱹᱰᱤ ᱜᱟᱱ
ᱦᱳᱭ ᱦᱳᱭ ᱦᱳᱭ
ᱟᱨ ᱛᱟᱦᱚᱞᱮ ᱟᱞᱮᱚᱸ ᱟᱹᱰᱤ ᱨᱟᱹᱥᱠᱟᱹ ᱜᱮᱞᱮ ᱟᱹᱭᱠᱟᱹᱣ ᱠᱮᱫᱼᱟ ᱛᱟᱦᱞᱮ ᱟᱞᱮ ᱦᱚᱸ ᱴᱟᱢᱟᱠ ᱛᱩᱢᱫᱟᱜ ᱛᱮ ᱮᱠᱫᱚᱢ ᱞᱮ ᱩᱰᱠ ᱜᱚᱫ ᱮᱱᱟ ᱟᱠᱷᱲᱟ ᱛᱟᱞᱟᱛᱮ᱾
ᱦᱳᱭ ᱦᱳᱭ
ᱦ ᱟᱫᱚᱞᱮ ᱮᱠᱫᱚᱢ ᱢᱤᱫ ᱟᱠᱷᱲᱟ ᱢᱟᱱᱮ ᱮᱠᱫᱚᱢ ᱢᱟᱱᱮ ᱛᱚᱲᱟ ᱜᱚᱫ ᱠᱮᱫᱮᱜᱼᱟ ᱞᱮ ᱪᱟᱰᱟᱞ ᱪᱟᱰᱟᱞ ᱪᱟᱸᱰᱟᱞ ᱪᱟᱸᱰᱟᱞ ᱪᱟᱸᱰᱟᱞ ᱪᱟᱸᱰᱟᱞᱟ ᱦᱳᱭ ᱥᱮ ᱟᱫᱚ ᱩᱱᱠᱩᱼᱼ ᱡᱟᱦᱟᱸᱭ ᱠᱩᱲᱤ ᱜᱤᱫᱽᱨᱟᱹ ᱠᱚᱲᱟ ᱜᱤᱫᱽᱨᱟᱹ ᱠᱚ ᱡᱟᱦᱟᱸ ᱛᱤᱱᱟᱹᱜ ᱢᱮᱱᱟᱜ ᱠᱚᱣᱟ ᱟᱨᱚ ᱤᱭᱟᱹ ᱢᱟᱱᱮ ᱱᱟᱪᱚᱱᱤᱭᱟᱹ ᱠᱚ ᱡᱚᱛᱚ ᱱᱚᱛᱮ ᱠᱚᱭᱚᱜ ᱠᱟᱛᱮᱜ ᱱᱚᱛᱮᱠᱚ ᱫᱟᱹᱲ ᱟᱹᱜᱩ ᱜᱚᱫ ᱠᱮᱫᱮᱜᱼᱟ᱾ ᱦᱳᱭᱥᱮ ᱠᱟᱹᱢᱤ ᱠᱚᱫᱚ ᱯᱟᱨᱚᱢ ᱟᱠᱟᱱᱟ ᱥᱮ ᱟᱫᱚ ᱮᱠᱫᱚᱢ ᱵᱤᱫᱟᱹᱭ ᱚᱠᱛᱚ ᱵᱤᱫᱟᱹᱭ ᱵᱮᱲᱟ ᱥᱮᱴᱮᱨᱚᱜ ᱠᱟᱱᱟ᱾
ᱦᱮᱸ
ᱟᱦᱞᱮ ᱡᱚᱠᱷᱚᱱᱟᱜ ᱫᱚ ᱱᱚᱝᱠᱟᱞ ᱞᱮ ᱥᱮᱨᱮᱧ ᱜᱚᱫ ᱠᱮᱫᱼᱟ ᱮ ᱟᱞᱮ ᱫᱚ ᱜᱚᱝᱠᱮ ᱵᱤᱨ ᱫᱤᱥᱚᱢ ᱥᱮ
ᱦᱳᱭ ᱦᱳᱭ ᱦᱳᱭ
ᱥᱮᱨᱮᱧ ᱟᱸᱡᱚᱢᱫ ᱠᱚᱣᱟ ᱦᱳᱭᱥᱮ ᱟᱞᱮᱭᱟᱜ ᱢᱟᱱᱮ ᱫᱩᱠ ᱨᱮᱱᱟᱜ ᱠᱟᱛᱷᱟ ᱜᱮ ᱦᱚᱸ ᱱᱚᱣᱟ ᱠᱷᱟᱹᱛᱤᱨ ᱛᱮ ᱵᱟᱞᱮ ᱦᱮᱡ ᱫᱟᱲᱮ ᱟᱠᱟᱣᱫᱟ ᱩᱱᱟᱹᱜ ᱪᱟᱬᱮ ᱵᱤᱨ ᱫᱤᱥᱚᱢ ᱦᱚᱲ ᱪᱮ
ᱦᱳᱭ ᱦᱳᱭ ᱦᱳᱭ
ᱫᱮᱨᱤᱜ ᱜᱮᱭᱟ ᱱᱚᱛᱮ ᱫᱚ ᱟᱫᱚ ᱚᱱᱟ ᱠᱟᱹᱴᱤ ᱠᱟᱹᱴᱤᱡ ᱞᱮ ᱵᱩᱡᱷᱟᱹᱣ ᱠᱟᱱᱟ ᱡᱮ ᱟᱞᱮ ᱫᱚ ᱵᱤᱨ ᱫᱤᱥᱚᱢ ᱦᱚᱲ ᱠᱟᱱᱟᱞᱮ ᱪᱮᱫ ᱞᱮᱠᱟᱛᱮ ᱪᱮᱫ ᱞᱮ ᱪᱤᱠᱟᱹᱭᱟ᱾ ᱱᱚᱣᱟ ᱠᱟᱹᱴᱤᱡ ᱥᱮᱨᱮᱧ ᱜᱚᱫ ᱠᱮᱭᱟᱼᱟ ᱞᱤᱧ ᱟᱹᱞᱤᱧ ᱫᱚ ᱦᱩᱢ ᱦᱤᱦᱤᱨᱤ ᱡᱤᱣᱤ ᱡᱷᱚᱢᱚᱨ ᱨᱮ ᱫᱤᱥᱚᱢ ᱛᱟᱞᱮ ᱵᱩᱨᱩ ᱞᱚᱫᱟᱢ ᱨᱮ ᱱᱟᱹᱛᱩ ᱛᱟᱞᱮᱻ ᱩᱸ ᱵᱩᱨᱩ ᱞᱚᱫᱟᱢ ᱨᱮ ᱱᱟᱹᱛᱩ ᱛᱟᱻᱞᱮᱻ ᱞᱮᱻ ᱦᱳᱭ ᱥᱮ᱾
ᱦᱳᱭ ᱦᱳᱭ ᱦᱳᱭ ᱦᱳᱭ᱾
ᱠᱮᱭᱟ ᱟᱫᱚ ᱤᱱᱟᱹ ᱯᱚᱨᱮ ᱱᱚᱝᱠᱟᱹ ᱞᱤᱧ ᱥᱮᱨᱮᱧ ᱦᱩᱸᱻ ᱵᱟᱲᱟ ᱜᱮ ᱨᱮ ᱢᱟᱥᱠᱚᱢ, ᱚᱝᱠᱟ ᱫᱚ ᱵᱟᱝ ᱜᱚᱝᱠᱮ᱾ ᱮᱸᱜ ᱜᱚᱰᱟ ᱨᱮ ᱢᱟᱛᱠᱚᱢ ᱵᱟᱲᱜᱮ ᱨᱮ ᱠᱟᱥᱠᱚᱢ ᱵᱩᱨᱩ ᱨᱮ ᱢᱟᱛᱠᱚᱢ ᱢᱮᱱᱟᱜ ᱛᱟᱞᱮᱻ᱾
ᱦᱚ, ᱟᱪᱪᱷᱟ ᱪᱷᱟ᱾
ᱦᱟᱸᱻ, ᱟᱫᱚ ᱤᱱᱟᱹ ᱯᱚᱨᱮ ᱱᱚᱝᱠᱟᱞᱤᱧ ᱥᱮᱨᱮᱧ ᱜᱚᱫ ᱠᱮᱜ-ᱟ᱾ ᱫᱷᱤᱨᱤ ᱜᱮ ᱵᱚᱸᱜᱟ ᱥᱟᱞᱮ ᱥᱟᱹᱨᱤᱜᱮ ᱫᱷᱚᱨᱚᱢ ᱛᱟᱞᱮ, ᱵᱤᱨ ᱵᱩᱨᱩ ᱨᱮᱜᱮ ᱵᱟᱡᱟᱨ ᱛᱟ ᱞᱮᱻ ᱩᱸ, ᱵᱤᱦᱤᱨ ᱵᱩᱨᱩᱻᱦᱩ ᱨᱮᱜᱮ ᱵᱟᱡᱟᱨ ᱛᱟᱦᱞᱮᱻ᱾
ᱟᱪᱪᱷᱟ ᱠᱚ ᱵᱟᱲᱟᱭ ᱛᱟᱞᱮᱭᱟ᱾
ᱦᱩᱸ-ᱩᱱᱴᱟᱜ᱾ ᱫᱟᱜᱽ ᱨᱮᱦᱚᱸᱭ ᱡᱟᱹᱯᱩᱫ ᱨᱮᱦᱚᱸᱭ ᱡᱚᱦᱚᱨ ᱡᱚᱦᱚᱨ ᱡᱚᱦᱚᱻ᱾
ᱮᱠᱫᱚᱢ ᱜᱚᱝᱠᱮ ᱮᱠᱷᱚᱱ ᱫᱚ ᱟᱫᱚ ᱠᱩᱲᱤ ᱦᱚᱲ ᱠᱚ ᱥᱮᱨᱮᱧ ᱜᱚᱫ ᱠᱮᱜ-ᱟ ᱟᱫᱚ ᱵᱟᱹᱧ ᱫᱤᱥᱟᱹᱭᱮᱜ-ᱟ ᱠᱟᱹᱴᱤᱡ ᱫᱤᱥᱟᱹ ᱜᱚᱫ ᱞᱮᱜᱮ ᱱᱚᱝᱠᱟ ᱞᱤᱧ ᱞᱟᱹᱭᱟᱵᱮᱱᱟ᱾
ᱦᱳᱭ ᱦᱳᱭ ᱦᱳᱭ ᱦᱳᱭ ᱦᱳᱭ ᱢᱟ ᱠᱟᱹᱴᱤᱡ ᱫᱤᱥᱟᱹᱭ ᱵᱮᱱ ᱦᱟᱸᱜ ᱟᱨ ᱜᱚᱝᱠᱮ ᱛᱟᱞ ᱛᱟᱦᱞᱮ ᱟᱫᱚ ᱥᱮᱛᱟᱜ ᱵᱮᱲᱟ ᱫᱚ ᱛᱟᱦᱞᱮ ᱟᱹᱰᱤ ᱨᱚᱢ ᱡᱷᱚᱢ ᱜᱮᱯᱮ ᱮᱱᱮᱡ ᱜᱚᱫ ᱠᱮᱜ-ᱟ?
ᱦᱮᱸ ᱜᱚᱝᱠᱮ ᱢᱟᱱᱮ ᱟᱹᱰᱤ ᱜᱷᱟᱹᱲᱤᱡ ᱞᱮ ᱮᱱᱮᱡ ᱨᱟᱹᱥᱠᱟᱹ ᱜᱚᱜ ᱠᱮᱭᱟ ᱮᱠᱫᱚᱢ ᱢᱟᱱᱮ ᱵᱤᱫᱟᱹᱭ ᱠᱮᱫᱮᱜ ᱞᱮᱭᱟ ᱠᱚ ᱵᱤᱫᱟᱹᱭ ᱠᱟᱛᱮ ᱨᱮᱦᱚᱸ ᱵᱟᱞᱮ ᱵᱟ ᱛᱟᱣ ᱞᱮᱫᱟ, ᱡᱟᱶᱟᱭ ᱜᱟᱹᱲᱤ ᱞᱮ ᱵᱚᱨᱚᱝ ᱞᱮ ᱞᱟᱦᱟ ᱨᱮᱞᱮ ᱵᱷᱮᱡᱟ ᱠᱮᱫᱟ ᱛᱟᱨᱯᱚᱨ ᱟᱞᱮ ᱞᱮ, ᱟᱞᱮ ᱞᱮ ᱦᱮᱡ ᱦᱩᱸ᱾
ᱦᱳᱭ ᱜᱚᱝᱠᱮ᱾ ᱟᱫᱚ ᱜᱚᱝᱠᱮ ᱟᱫᱚ ᱟᱫᱚ ᱠᱟᱹᱴᱤᱡ ᱵᱟᱝᱯᱮ ᱮᱭ ᱥᱮᱨᱮᱧ ᱛᱮ ᱠᱟᱹᱴᱤᱡ ᱵᱟᱝᱯᱮ ᱮᱜᱮᱨ ᱮᱜᱮᱨᱮᱜ ᱠᱚᱣᱟ?
ᱟᱫᱚ ᱜᱚᱝᱠᱮ ᱟᱞᱮ ᱡᱩᱫᱤ ᱟᱞᱮ ᱮᱜᱮᱨ ᱠᱚᱣᱟᱞᱮ ᱟᱫᱚ ᱜᱚᱝᱠᱮ ᱫᱳᱥ ᱠᱚᱫᱚ ᱟᱞᱮᱭᱟᱜ ᱜᱮ ᱦᱩᱭ ᱠᱟᱱᱟ ᱟᱫᱚ ᱵᱟᱞᱮ ᱮᱜᱮᱨ ᱠᱟᱫ ᱠᱚᱣᱟ ᱮᱜᱮᱨ ᱫᱚ᱾
ᱚ, ᱚ᱾
ᱟᱨ ᱟᱞᱮᱜᱮ ᱫᱮᱨᱤ ᱠᱟᱛᱮᱫ ᱞᱮ ᱪᱟᱞᱟᱣ ᱠᱟᱱᱟ ᱟᱞᱮ ᱵᱟᱞᱮ ᱨᱟᱹᱥᱠᱟᱹ ᱦᱚᱪᱚ ᱫᱟᱲᱮᱭ ᱠᱟᱫ ᱠᱚᱣᱟ ᱟᱫᱚ ᱟᱞᱮ ᱠᱚ ᱮᱜᱮᱨ ᱞᱮᱭᱟ᱾ ᱢᱮᱱ ᱠᱷᱟᱱ ᱟᱠᱚ ᱵᱟᱠᱚ ᱮᱜᱮᱨ ᱟᱠᱟᱫ ᱞᱮᱭᱟ ᱟᱞᱮ ᱫᱚ ᱪᱮᱫᱟᱜ ᱞᱮ ᱮᱜᱮᱨ ᱠᱚᱣᱟ? ᱮᱠᱫᱚᱢ ᱨᱟᱹᱥᱠᱟᱹ ᱥᱟᱞᱟᱜ ᱜᱮᱞᱮ ᱯᱟᱨᱚᱢ ᱠᱮᱫᱟ ᱮᱠᱫᱚᱢ᱾ ᱫᱚᱢ ᱢᱟᱱᱮ ᱮᱠᱫᱚᱢ ᱟᱹᱰᱤ ᱦᱮᱢᱟᱞ ᱩᱢᱩᱞ ᱡᱤᱭᱟᱹᱲ ᱜᱮ ᱥᱮᱨᱮᱧ ᱵᱟᱲᱟ ᱜᱚᱫ ᱪᱮᱫ-ᱟᱞᱮ ᱟᱹᱰᱤ ᱟᱠᱚ ᱦᱚᱸ ᱟᱹᱰᱤ ᱨᱟᱹᱥᱠᱟᱹ ᱟᱞᱮ ᱦᱚᱸ ᱟᱹᱰᱤ ᱨᱟᱹᱥᱠᱟᱹ ᱟᱠᱚ ᱦᱚᱸ ᱫᱚᱢᱮ ᱥᱮᱨᱮᱧ ᱠᱚ ᱵᱟᱲᱟᱭᱟ᱾
ᱦᱳᱭ ᱦᱳᱭ᱾
ᱟᱨ ᱟᱹᱰᱤ ᱥᱟᱺᱜᱤᱧ ᱜᱚᱝᱠᱮ ᱵᱟᱹᱨᱭᱟᱹᱛᱚᱜ ᱫᱚᱞᱮ ᱪᱟᱞᱟᱣ ᱞᱮᱱᱟ ᱥᱮ ᱦᱟᱱᱟ ᱡᱷᱟᱲᱠᱷᱚᱱ ᱫᱤᱥᱚᱢ᱾
ᱦᱳᱭ ᱦᱳᱭ ᱦᱳᱭ ᱦᱳᱭ, ᱜᱚᱝᱠᱮ ᱟᱨ ᱛᱟᱦᱞᱮ ᱡᱷᱟᱲ ᱠᱚᱱ ᱫᱤᱥᱚᱢ ᱨᱮᱢᱟ ᱞᱟᱹᱭ ᱟᱠᱚ ᱫᱚᱢᱮ ᱫᱚᱢᱮ ᱴᱟᱠᱟ ᱯᱚᱭᱥᱟᱟᱱ ᱦᱚᱲ ᱠᱚ ᱛᱟᱦᱞᱮ ᱪᱮᱫ ᱠᱚ ᱠᱷᱟᱣᱟᱣ ᱠᱮᱫ ᱯᱮ?
ᱦᱮᱸ ᱜᱚᱢᱠᱮ, ᱠᱷᱟᱣᱟᱣ ᱫᱚ ᱢᱟᱱᱮ ᱢᱤᱱᱩᱨᱮ ᱢᱚᱴᱟᱢᱩᱴᱤ ᱠᱩᱲᱤᱴᱤ ᱜᱟᱱ ᱢᱤᱱᱩ ᱛᱟᱦᱮᱸᱜ ᱠᱟᱱᱟ ᱯᱳᱭᱞᱳ ᱨᱮ ᱛᱟᱦᱮᱸ ᱠᱟᱱᱟ ᱱᱟᱱ ᱟᱥ-ᱥᱟ ᱱᱟᱱ ᱛᱟᱨᱯᱚᱨᱮ ᱛᱟᱦᱮᱸᱜ ᱠᱟᱱᱟ ᱚᱱᱮ ᱡᱟᱦᱟᱸ ᱢᱚᱴᱚᱨ ᱠᱚᱞᱟᱭ ᱡᱟᱦᱟᱸ ᱤᱭᱟᱹ ᱥ-ᱩ-ᱜ ᱚᱱᱟ ᱩᱸᱜ-ᱩᱸᱜ ᱵᱤᱫᱮᱹᱥᱤ ᱢᱚᱴᱚᱨ ᱡᱟᱦᱟᱸ ᱚᱱᱟ ᱚᱱᱟ ᱜᱷᱩᱜᱩᱱᱤ
ᱦᱳᱭ -ᱦᱚᱭ -ᱦᱚᱭ, ᱦᱚᱜ
ᱟᱨ ᱠᱟᱹᱴᱤᱡ ᱪᱟᱴᱱᱤ ᱦᱚᱭ ᱥᱮ ᱦ-ᱮ-ᱜ, ᱟᱨᱚ ᱚᱝᱠᱟ ᱛᱟᱨᱯᱚᱨᱮ ᱟᱫᱚ ᱫᱟᱠᱟ ᱠᱚ ᱫᱟᱹᱲ ᱜᱚᱱᱴᱟ ᱠᱚ ᱦᱳᱭ ᱥᱮ ᱟᱨᱰᱤ ᱡᱮᱹᱞ ᱫᱚ ᱜᱚᱝᱠᱮ ᱡᱤᱞ ᱫᱚ ᱜᱚᱝᱠᱮᱛ ᱛᱟᱦᱮᱸ ᱠᱟᱱᱟ ᱰᱟᱹᱟᱝᱨᱤ ᱡᱤᱞ ᱟᱨ ᱠᱟᱥᱤ ᱡᱤᱞ ᱟᱫᱚ ᱚᱠᱚᱭ ᱚᱠᱟᱴᱟᱜ ᱠᱚ ᱡᱚᱢᱟ ᱟᱨ ᱦᱟᱠ ᱠᱳ, ᱟᱫᱚ ᱚᱠᱚᱭ ᱡᱟᱦᱟᱸᱴᱟᱜ ᱮ ᱡᱚᱢᱟ ᱟᱫᱚ ᱚᱱᱟᱜᱮ ᱟᱫᱚ ᱟᱞᱤᱧ ᱫᱚ ᱢᱟᱱᱮ ᱪᱮᱜ ᱞᱮᱠᱟᱞᱤᱧ ᱪᱮᱜ ᱠᱟ ᱠᱮᱜ ᱟᱞᱤᱧ ᱜᱚᱝᱠᱮ ᱪ-ᱚ-ᱯ, ᱪ-ᱟ-ᱯ ᱟᱞᱤᱧ ᱫᱚ ᱯᱳᱭᱞᱳ ᱫᱚ ᱠᱟᱥᱤ ᱡᱤᱞᱮ ᱟᱹᱪᱩᱨᱚᱜ ᱠᱟᱱᱟᱭ ᱥᱮ ᱟᱫᱚ ᱠᱟᱹᱴᱤᱡ ᱠᱮᱴᱟᱨᱤᱝᱜ ᱦᱚᱲ ᱫᱚ ᱧᱤᱫᱟᱹ ᱥᱮ ᱟᱹᱰᱤ ᱧᱤᱫᱟᱹ ᱥᱮ ᱟᱫᱚ ᱠᱟᱹᱴᱤᱡ ᱮᱸ ᱠᱚᱢ ᱧᱚᱜ ᱟᱠᱟᱱᱟ ᱠᱚ ᱟᱫᱟ ᱟᱠᱚ ᱚᱲᱟᱜ ᱠᱚᱨᱮᱱ ᱦᱚᱲ ᱦᱚᱸᱠᱚ ᱮᱢ ᱵᱟᱲᱟᱞᱮ ᱠᱟᱱᱟ
ᱩᱸᱦ, ᱦᱚᱭ- ᱦᱚᱭ ᱾
ᱦᱚᱲ ᱫᱚ ᱵᱟᱹᱱᱩᱜ ᱠᱚᱣᱟ ᱛᱟᱞᱦᱮ ᱟᱫᱚ ᱚᱸᱜ ᱠᱷᱟᱥᱤ ᱡᱮᱹᱞ ᱦᱚᱸᱞᱤᱧ ᱦᱟᱛᱟᱣ ᱜᱚᱫ ᱠᱮᱫᱟᱜ ᱟᱨ ᱠᱷᱟᱥᱤ ᱡᱮᱹ ᱧᱮᱞᱮ ᱠᱟᱱᱟᱞᱤᱧ ᱰᱟᱝᱨᱤ ᱡᱮᱹᱞ ᱡᱟᱦᱟᱸᱭ ᱟᱹᱩ ᱟᱹᱜᱩᱭᱮᱫᱟ ᱩᱱᱤ ᱫᱚ ᱠᱟᱴᱤᱡ ᱛᱟᱭᱚᱢ ᱧᱚᱜ ᱨᱮᱜᱮ ᱢᱮᱱᱟᱭᱟ ᱾
ᱦᱚᱭᱼᱦᱚᱭᱼᱦᱚᱭ ᱾
ᱟᱨ ᱠᱷᱟᱥᱤ ᱡᱮᱹᱞ ᱟᱹᱴᱩ ᱢᱟᱹᱴᱩᱨᱮ ᱢᱟᱱᱮ ᱮᱠᱫᱚᱢ ᱟᱹᱰᱤ ᱡᱳᱨᱞᱤᱧ ᱡᱚᱢ ᱪᱟᱵᱟ ᱜᱚᱫ ᱠᱮᱜᱼᱟ ᱟᱨ ᱢᱤᱫᱴᱟᱝ ᱟᱨ ᱠᱟᱹᱴᱤᱡ ᱥᱟᱨᱮᱡ ᱜᱚᱫ ᱞᱮᱱ ᱛᱟᱹᱞᱤᱧᱟ ᱟᱹᱰᱤ ᱟᱭᱢᱟ ᱟᱭᱢᱟ ᱠᱚ ᱮᱢᱟᱜ ᱞᱮ ᱛᱟᱦᱮᱸ ᱟᱫᱚ ᱚᱱᱟ ᱛᱷᱟᱠᱟᱼᱛᱷᱟᱠᱟ ᱨᱮᱞᱤᱧ ᱯᱚᱴᱚᱢ ᱠᱮᱜᱼᱟ ᱾
ᱚᱦ-ᱷᱦ-ᱥᱮᱸ-ᱜ ᱯᱚᱴᱚᱢ ᱜᱚᱫ ᱠᱮᱜ ᱟ -ᱼ
ᱦᱮᱸ-ᱦᱮᱸ, ᱟᱨ ᱰᱟᱹᱝᱨᱤ ᱡᱮᱹᱞ ᱦᱚᱧ ᱦᱟᱛᱟᱣ ᱠᱮᱜᱼᱟ ᱾
ᱦᱩᱹ- ᱦᱩᱹ᱾
ᱮᱠᱫᱚᱢ ᱢᱟᱱᱮ ᱟᱨ ᱞᱟᱵᱷ ᱦᱩᱭᱮᱱ ᱛᱟᱹᱞᱤᱧ ᱜᱮᱭᱟ
ᱦᱩᱸ -ᱦᱩᱸ, ᱛᱟᱦᱞᱮ ᱛᱚ ᱦᱟᱠᱩ ᱦᱚᱸ ᱞᱮᱯ